ᱦᱮᱸ ᱡᱚᱦᱟᱨ ᱜᱮ᱾
ᱦᱳᱭ ᱡᱚᱦᱟᱨ ᱜᱮ ᱾ ᱮᱱᱟᱱ ᱪᱮᱫ ᱴᱚᱯᱤᱠ ᱞᱟᱝ ᱞᱟᱹᱭ ᱠᱮᱫᱼᱟ ᱠᱤᱪᱷᱩ ᱠᱷᱚᱱ ᱢᱟᱲᱟᱝ ᱦᱟᱸᱜ ᱡᱮ ᱢᱟᱱᱮ
ᱵᱟᱯᱞᱟ ᱱᱤᱭᱟᱹᱛᱮ ᱾
ᱟᱫᱚ ᱟᱢᱟᱜ ᱢᱚᱛᱟᱢᱚᱛ ᱟᱢᱟᱜ ᱢᱚᱱᱮᱛᱮ ᱢᱟᱱᱮ ᱱᱟᱦᱟᱜ ᱡᱩᱜᱽ ᱨᱮ ᱡᱟᱦᱟᱸ ᱢᱟᱱᱮ ᱚᱠᱟᱴᱟᱜ ᱵᱟ ᱯᱞᱟ ᱟᱢ ᱡᱟᱹᱥᱛᱤᱢ ᱠᱩᱥᱤᱭᱟᱜ
ᱱᱟᱦᱟᱜ ᱡᱩᱜᱽ ᱨᱮᱢᱟ ᱱᱮᱛᱟᱨ ᱢᱟ ᱥᱟᱸᱜᱮ ᱵᱟᱹᱨᱭᱟᱹᱛ ᱟᱛᱮ ᱜᱮ ᱫᱚᱢᱮ ᱠᱚ ᱵᱟᱯᱞᱟᱜ ᱠᱟᱱᱟ ᱾ ᱟᱨ ᱱᱤᱡᱮ ᱱᱤᱡᱮ ᱛᱮᱦᱚᱸ ᱠᱚ ᱵᱟᱯᱞᱟᱜ ᱠᱟᱱ ᱜᱮᱭᱟ ᱾ ᱤᱧ ᱫᱚ ᱥᱟᱸᱜᱮ ᱵᱟᱹᱨᱭᱟᱹᱛ ᱟᱛᱮ ᱜᱤᱧ ᱠᱩᱥᱤᱭᱟᱜᱼᱟ ᱾
ᱚᱻ ᱟᱫᱚ ᱵᱟᱯᱞᱟ ᱡᱚᱠᱷᱚᱱ ᱦᱩᱭᱩᱜᱼᱟ ᱢᱟᱱᱮ ᱟᱯᱮ ᱫᱤᱥᱚᱢ ᱨᱮᱫᱚ ᱚᱱᱮ ᱚᱠᱟᱞᱮᱠᱟ ᱵᱷᱟᱵᱽᱛᱮ ᱦᱩᱭᱩᱜᱼᱟ ᱚᱱᱟ ᱩᱸ ᱠᱷᱟᱸᱰᱟ ᱫᱟᱜ ᱠᱚ ᱦᱩᱭᱩᱜᱼᱟ ᱥᱮ ᱵᱟᱝ ᱦᱩᱭᱩᱜᱼᱟ ᱟᱯᱮᱥᱮᱫ ᱫᱚ?
ᱦᱩᱭᱩᱜᱼᱟ ᱾ ᱢᱟᱱᱮ ᱤᱧ ᱡᱟ ᱴᱩᱠᱩᱧ ᱧᱮᱞ ᱟᱠᱟᱫᱼᱟ ᱟᱨᱠᱤ ᱾ ᱠᱟᱰᱟ ᱫᱟᱜ ᱦᱩᱭᱩᱜᱼᱟ ᱛᱟᱨᱯᱚᱨ ᱚᱱᱟ ᱥᱟᱱᱟᱢ ᱞᱮᱠᱟᱱᱟᱜ ᱮᱢᱚᱱ ᱢᱟᱱᱮ ᱟᱹᱨᱤᱪᱟᱹᱞᱤ ᱡᱟᱦᱟᱸ ᱢᱮᱱᱟᱜ ᱟᱠᱟᱫ ᱛᱟᱵᱚᱱᱟ
ᱦᱩᱸ ᱾
ᱥᱟᱱᱟᱢ ᱞᱮᱠᱟᱱᱟᱜ ᱜᱮ ᱚᱱᱟ ᱠᱚ ᱢᱟᱱᱟᱣ ᱠᱟᱛᱮ ᱜᱮ ᱵᱟᱯᱞᱟ ᱫᱚ ᱦᱩᱭᱩᱜᱼᱟ ᱾
ᱟᱫᱚ ᱡᱟᱦᱟᱸᱭ ᱦᱟᱸᱜ ᱩᱱᱠᱤᱱ ᱥᱩᱱᱩᱢ ᱥᱟᱥᱟᱝ ᱚᱡᱚᱜ ᱨᱮ ᱦᱟᱸᱜ ᱚᱸ ᱫᱟᱭᱤᱛᱛᱚ ᱠᱚ ᱮᱢᱟ ᱠᱤᱱᱟ ᱠᱤᱱ ᱵᱟᱨᱭᱟ ᱠᱩᱲᱤ ᱜᱤᱫᱽᱨᱟᱹ ᱛᱤᱛᱨᱤ, ᱟᱫᱚ ᱩᱱᱠᱤᱱ ᱛᱤᱛᱨᱤ ᱫᱚ ᱢᱟᱱᱮ ᱛᱤᱛᱨᱤ ᱠᱚ ᱢᱮᱛᱟ ᱠᱚᱣᱟ ᱾ ᱟᱫᱚ ᱟᱯᱮ ᱫᱚ ᱢᱟᱱᱮ ᱩᱱᱠᱤᱱ ᱛᱤᱛᱨᱤ ᱫᱚ ᱚᱠᱟᱞᱮᱠᱟ ᱵᱷᱟᱵᱽ ᱛᱮᱯᱮ ᱟᱹᱜᱩ ᱠᱤᱱᱟ ᱢᱟᱱᱮ ᱚᱠᱟᱞᱮᱠᱟ ᱵᱷᱟᱵᱽ ᱢᱟᱱᱮ ᱵᱟᱪᱷᱤᱠ ᱠᱤᱱᱟᱹ ᱠᱚ ᱾ ᱢᱟᱱᱮ ᱢᱟᱺᱡᱷᱤ ᱯᱟᱨᱜᱟᱱᱟ ᱠᱟᱛᱮᱜ ᱥᱮ ᱮᱢᱱᱤ ᱜᱮ ᱚᱲᱟᱜ ᱨᱮ ᱢᱟᱹᱞᱤᱠ ᱡᱟᱦᱟᱸᱭ ᱢᱟᱹᱠᱤᱠ ᱮ ᱵᱟᱯᱞᱟᱜᱼᱟ ᱩᱱᱤ ᱞᱟᱹᱭ ᱦᱚᱴᱚ ᱠᱟᱜᱼᱟ ᱡᱮ ᱟᱢᱨᱮᱱ ᱠᱩᱲᱤ ᱜᱤᱫᱽᱨᱟᱹ ᱛᱤᱛᱨᱤ ᱤᱭᱟᱹᱧ ᱥᱮ ᱩᱱᱤ ᱩᱱᱤ ᱞᱟᱹᱭ ᱟᱢᱨᱮᱱ ᱠᱩᱲᱤ ᱜᱤᱫᱽᱨᱟᱹ ᱛᱤᱛᱨᱤ ᱮᱭᱟ ᱥᱮ ᱢᱟᱱᱮ ᱥᱟᱢ ᱦᱚᱲ ᱤᱭᱟᱹ ᱠᱟᱛᱮᱜ ᱜᱟᱞᱢᱟᱨᱟᱣ ᱠᱟᱛᱮᱫ ᱟ ᱜᱚᱰᱮᱛ ᱥᱟᱵ ᱠᱟᱛᱮᱫ ᱠᱚ ᱟᱹᱜᱩ ᱠᱤᱱᱟ ᱟᱨ ᱟᱹᱜᱩ ᱠᱟᱛᱮ ᱩᱱᱠᱤᱱ ᱪᱮᱫ ᱠᱚᱠᱚ ᱠᱟᱹᱢᱤ ᱦᱚᱪᱚ ᱠᱤᱱᱟ ᱵᱟᱯᱞᱟ ᱚᱲᱟᱜ ᱨᱮ ᱢᱟᱱᱮ ᱟᱯᱮ ᱥᱮᱱᱟᱜ ᱢᱟᱱᱮ ᱞᱟᱹᱭ ᱞᱮᱠᱷᱟᱱᱮᱢ ᱵᱷᱟᱹᱜᱤ ᱠᱚᱜᱼᱟ ᱾
ᱦᱮᱸ ᱚᱱᱟ ᱢᱟ ᱪᱮᱫ ᱠᱚ ᱞᱟᱹᱭᱟ ᱢᱟᱱᱮ ᱚᱱᱟ ᱢᱟ ᱟᱛᱳ ᱦᱚᱲᱟᱜ ᱠᱟᱹᱢᱤ ᱠᱟᱱᱟ, ᱚᱱᱟ ᱫᱚ ᱚᱲᱟᱜ ᱦᱚᱲᱟᱜ ᱠᱟᱹᱢᱤ ᱫᱚ ᱵᱟᱝᱟ ᱾ ᱚᱱᱟ ᱫᱚ ᱟᱛᱳ ᱦᱚᱲ ᱟᱛᱳ ᱦᱚᱲ ᱡᱚᱜᱽ ᱢᱟᱺᱡᱷᱤ ᱯᱟᱸᱡᱟ ᱟᱹᱜᱩ ᱠᱤᱱᱟᱭ ᱟᱨᱠᱤ ᱾ ᱚᱱᱟ ᱫᱚ ᱡᱚᱜᱽ ᱢᱟᱺᱡᱷᱤᱭᱟᱜ ᱠᱟᱹᱢᱤ ᱠᱟᱱᱟ ᱟᱞᱮ ᱥᱮᱫ ᱫᱚ ᱮᱱᱠᱷᱟᱱ ᱡᱚᱜᱽ ᱢᱟᱺᱡᱷᱤ ᱚᱱᱟ ᱫᱚ ᱧᱮᱞ ᱥᱟᱢᱴᱟᱣᱟ ᱟᱨᱠᱤ ᱪᱟᱞᱟᱜ ᱟᱭ ᱪᱟᱞᱟᱣ ᱠᱟᱛᱮᱜ ᱢᱟᱱᱮ ᱳᱭ ᱪᱤᱫ ᱤᱧ ᱞᱟᱹᱭᱟ ᱵᱟᱨᱚ ᱛᱮᱨᱚ ᱵᱚᱪᱷᱚᱨ ᱨᱮᱱ ᱠᱩᱲᱤ ᱜᱤᱫᱽᱨᱟᱹ ᱩᱱᱠᱩᱭ ᱟᱹᱜᱩ ᱠᱟᱛᱮ ᱢᱟᱱᱮ ᱵᱟᱨᱭᱟ ᱛᱚ ᱵᱟᱨᱭᱟ ᱠᱚ ᱞᱟᱜᱟᱜᱼᱟ ᱛᱚ ᱠᱤᱱᱛᱩ ᱟᱞᱮ ᱥᱮᱫ ᱫᱚ ᱡᱩᱫᱤ ᱮᱸ ᱱᱤᱡᱮ ᱛᱮᱢ ᱵᱟᱯᱞᱟᱜᱼᱟ ᱛᱟᱦᱚᱞᱮ ᱯᱮᱭᱟ ᱠᱚ ᱞᱟᱜᱟᱜᱼᱟ ᱾ ᱟᱨ ᱡᱚᱫᱤ ᱢᱟᱱᱮ ᱵᱟᱯᱞᱟ ᱛᱮᱢ ᱵᱟᱯᱞᱟᱜᱼᱟ ᱛᱟᱦᱚᱞᱮ ᱵᱟᱨᱭᱟ ᱠᱚ ᱞᱟᱜᱟᱜᱼᱟ ᱾
ᱚᱸᱻ ᱚᱱᱟ ᱯᱮᱭᱟ ᱛᱮ ᱵᱟᱯᱞᱟ ᱫᱚ ᱦᱟᱸᱜ ᱤᱧ ᱫᱚ ᱵᱟᱹᱧ ᱧᱮᱞ ᱟᱠᱟᱫᱟ ᱾ ᱟᱫᱚ ᱦᱟᱸᱜ ᱟᱢᱮᱢ ᱞᱟᱹᱭ ᱠᱮᱫᱟ ᱟᱫᱚ ᱚᱠᱟ ᱞᱮᱠᱟ ᱚᱠᱟ ᱞᱮᱠᱟᱱᱟᱜ ᱵᱟᱯᱞᱟ ᱨᱮ ᱟᱫᱚ ᱟ ᱡᱟᱦᱟᱸᱭ ᱦᱟᱸᱜ ᱟᱸᱜᱤᱨ ᱠᱟᱛᱮᱜ ᱠᱚ ᱵᱟᱯᱞᱟᱜᱼᱟ ᱟᱫᱚ ᱩᱱᱤᱭᱟᱜ ᱡᱩᱫᱤ ᱥᱟᱢᱚᱞ ᱵᱟᱹᱱᱩᱜ ᱛᱟᱭᱟ ᱡᱮ ᱵᱟᱯᱞᱟ ᱠᱟ ᱛᱮᱜ ᱜᱮ ᱟᱹᱜᱩᱭᱮᱭᱟ, ᱟᱫᱚ ᱛᱚᱠᱷᱚᱱ ᱫᱚ ᱢᱟᱱᱮ ᱟ ᱟᱯᱮ ᱫᱤᱥᱚᱢ ᱨᱮᱫᱚ ᱚᱠᱟ ᱞᱮᱠᱟ ᱵᱷᱟᱵᱽ ᱛᱮ ᱡᱟᱦᱟᱸᱭ ᱜᱮ ᱢᱟᱱᱮ ᱟᱸᱜᱤᱨ ᱠᱟᱛᱮᱜ ᱯᱮ ᱵᱟᱯᱞᱟ ᱦᱤᱡᱩᱜᱼᱟ, ᱢᱟᱱᱮ ᱚᱠᱟ ᱞᱮᱠᱟ ᱵᱷᱟᱵᱽ ᱛᱮ ᱩᱱᱠᱤᱱᱟᱜ ᱫᱚ ᱢᱟᱱᱮ ᱤᱛᱩᱫ ᱥᱤᱸᱫᱩᱨ ᱦᱩᱭᱩᱜᱼᱟ ᱚᱱᱟ ᱡᱩᱫᱤᱢ ᱞᱟᱹᱭ ᱠᱮᱭᱟ ᱱᱟᱯᱟᱭ ᱠᱚᱜᱼᱟ ᱾
ᱮ ᱡᱟᱦᱟᱸᱭ ᱱᱤᱛ ᱵᱟᱭ ᱫᱟᱲᱮᱜ ᱠᱟᱱᱟ ᱛᱟᱦᱚᱞᱮ ᱚᱱᱟ ᱢᱟ ᱚᱨ ᱤᱛᱩᱫ ᱵᱟᱯᱞᱟ ᱞᱮᱠᱟ ᱜᱮ ᱦᱩᱭᱩᱜᱼᱟ ᱟᱨᱠᱤ ᱢᱟᱱᱮ ᱟ ᱛᱩ ᱢᱚᱲᱮ ᱦᱚᱲ, ᱩᱢ ᱵᱟᱨ ᱢᱟᱱᱮ ᱵᱟᱨᱼᱼ ᱦᱚᱲ ᱜᱟᱱ ᱠᱚ ᱪᱟᱞᱟᱜ-ᱟ, ᱟᱨ ᱡᱟᱶᱟᱭ ᱠᱚᱲᱟᱭ ᱪᱟᱞᱟᱜ-ᱟ᱾ ᱟᱨ ᱢᱟᱱᱮ ᱡᱟᱶᱟᱭ ᱠᱚᱲᱟ ᱥᱟᱞᱟᱜ ᱡᱟᱦᱟᱸ ᱞᱩᱝᱛᱮ ᱟᱨ ᱠᱤ ᱩᱱᱤ ᱫᱚ ᱪᱟᱞᱟᱜ ᱜᱮᱭᱟᱭ᱾ ᱟᱫ ᱪᱟᱞᱟᱜ-ᱟ ᱠᱚ, ᱛᱟᱨᱯᱚᱨᱮ ᱠᱩᱲᱤ ᱚᱲᱟᱜ ᱨᱮ ᱠᱟᱛᱷᱟ ᱠᱟᱛᱮᱜ ᱜᱮ ᱟᱜᱩᱭ ᱭᱟᱠᱚ ᱟᱜᱩᱼᱼ ᱛᱮᱜ ᱱᱚᱸᱰᱮ ᱮ ᱵᱟᱦᱟ ᱥᱟᱶ ᱦᱳᱭᱳᱜ-ᱟ᱾
ᱟᱫᱚ ᱚᱱᱟ ᱵᱟᱦᱟ ᱥᱟᱦᱟ ᱡᱮᱢ ᱞᱟᱹᱭ ᱠᱮᱫᱟ, ᱟᱫᱚ ᱚᱱᱟ ᱵᱟᱦᱟ ᱥᱟᱦᱟ ᱫᱚ ᱢᱟᱱᱮ ᱩᱸᱻ ᱢᱟᱱᱮ ᱚᱠᱟ‌ᱞᱮᱠᱟ ᱵᱷᱟᱵᱽ ᱛᱮ ᱦᱩᱭᱩᱜ-ᱟ, ᱚᱱᱰᱮ ᱜᱮ ᱫᱟᱹᱣᱲᱟᱹ ᱨᱮᱠᱚ ᱛᱩᱞᱤᱭᱟ ᱥᱮ ᱚᱠᱟ ᱞᱮᱠᱟ ᱵᱷᱟᱵᱽ ᱛᱮ?
ᱚᱻ ᱚᱸᱰᱮ ᱫᱚ ᱪᱟᱹᱶᱲᱟᱹ ᱨᱮ ᱫᱚ ᱵᱟᱠᱚ ᱛᱩᱞᱮ ᱭᱟ᱾ ᱚᱸᱰᱮ ᱦᱮᱡ ᱠᱟᱛᱮᱜ, ᱱᱚᱱᱰᱮ ᱦᱮᱡ ᱠᱟᱛᱮᱜ ᱛᱟᱨᱯᱚᱨ ᱢᱟᱱᱮ ᱡᱟᱦᱟᱸ ᱡᱟᱦᱟᱸ ᱢᱟᱱᱮ ᱦᱟᱱᱟᱜᱼᱼ ᱡᱟᱦᱟᱸ ᱠᱚ ᱟᱹᱜᱩ ᱜᱚᱥᱚ ᱵᱟᱯᱞᱟ ᱡᱟᱦᱟᱸ ᱦᱩᱭᱩᱜ ᱜᱮᱭᱟ,
ᱩᱸ,
ᱚᱱᱮ ᱚᱱᱠᱟ ᱜᱮ ᱦᱩᱭᱩᱜ-ᱟ, ᱢᱟᱱᱮ ᱱᱚᱸᱰᱮ ᱟᱹᱜᱩ ᱠᱟᱛᱮᱜ ᱱᱚᱸᱰᱮ ᱫᱟᱹᱣᱲᱟᱹ ᱨᱮᱠᱚ ᱛᱩᱞᱮᱭᱟ ᱱᱚᱱᱰᱮ ᱡᱟᱶᱟᱭ ᱚᱲᱟᱜ ᱨᱮ᱾
ᱚᱻ ᱟᱞᱮ ᱥᱮᱱ ᱢᱟᱛᱚ ᱚᱱᱠᱟ ᱫᱟᱹᱣᱲᱟᱹ ᱨᱮ ᱛᱩᱞ ᱞᱮᱠᱟ ᱫᱚ ᱦᱟᱸᱜ, ᱢᱟᱱᱮ ᱡᱩᱫᱤ ᱫᱟᱹᱣᱲᱟᱹ ᱨᱮ ᱛᱩᱞᱮᱭᱟ ᱛᱟᱞᱦᱮ ᱢᱟᱱᱮ ᱠᱩᱲᱤ ᱜᱤᱫᱽᱨᱟᱹ ᱡᱩᱫᱤ ᱞᱟᱦᱟ ᱨᱮᱜᱮ ᱦᱮᱡ ᱟᱠᱟᱱᱟᱭ ᱛᱟᱦᱚᱞᱮ ᱩᱱᱤ ᱟᱠᱚ ᱚᱲᱟᱜ ᱠᱚ ᱤᱫᱤ ᱴᱚ ᱠᱟᱭᱟ, ᱟᱫᱚ ᱵᱟᱯᱞᱟ ᱟᱨ ᱱᱩᱭ ᱵᱟᱯᱞᱟᱜ ᱮ ᱪᱟᱞᱟᱜ-ᱟ᱾ ᱚᱱᱠᱟ ᱠᱟᱛᱮᱜ ᱠᱚ ᱛᱩᱞᱮᱭᱟ, ᱢᱟᱱᱮ ᱫᱟᱹᱣᱲᱟᱹ ᱨᱮ ᱡᱩᱫᱤ ᱟᱭᱟᱜ ᱤᱪᱪᱷᱟᱹ ᱢᱤᱱᱟᱜ ᱛᱟᱭᱟ ᱥᱮ ᱟᱠᱚ ᱤᱪᱪᱷᱟᱹ ᱢᱮᱱᱟᱜ ᱛᱟᱠᱚᱣᱟ᱾ ᱟᱨ ᱡᱩᱫᱤ ᱩᱱᱤ ᱦᱚᱸ ᱚᱱᱠᱟ ᱥᱚᱢᱵᱚᱞ ᱵᱟᱹᱱᱩᱜ ᱟᱭᱟ ᱱᱩᱭ ᱦᱚᱸ ᱚᱱᱠᱟ ᱥᱚᱢᱵᱚᱞ ᱵᱟᱹᱱᱩᱜ ᱛᱮ ᱡᱮ ᱵᱟᱯᱞᱟ ᱠᱟᱛᱮᱜ ᱛᱟᱞᱦᱮ ᱚᱸᱰᱮᱱ ᱠᱚ ᱢᱚᱬᱮ ᱦᱚᱲ ᱠᱚ ᱦᱤᱡᱩᱜ-ᱟ, ᱱᱚᱰᱮᱱ ᱠᱚ ᱢᱚᱬᱮ ᱦᱚᱲ ᱠᱚ ᱦᱤᱡᱩᱜ-ᱟ, ᱟᱨ ᱦᱮᱡ ᱠᱟᱛᱮᱜ ᱢᱟᱱᱮ ᱡᱚᱠᱷᱚᱱ ᱤᱛᱩᱫ ᱥᱤᱸᱫᱩᱨ ᱦᱩᱭᱩᱜ-ᱟ, ᱢᱟᱱᱮ ᱩᱱᱤ ᱦᱚᱸ ᱟᱡ ᱵᱟᱵᱟ ᱣᱟᱜ ᱵᱩᱞᱩ ᱨᱮ ᱫᱩᱲᱩᱵᱼᱟᱭ, ᱟᱨ ᱱᱩᱭ ᱦᱚᱸ ᱟᱡ ᱵᱟᱵᱟᱣᱟᱜ ᱵᱩᱞᱩ ᱨᱮ ᱜᱮ ᱫᱩᱲᱩᱵ ᱟᱭ ᱟᱫᱚ ᱚᱱᱟ ᱞᱩ ᱨᱮ ᱫᱩᱲᱩᱵ ᱠᱟᱛᱮ ᱜᱮ ᱦᱟᱸᱜ ᱮ ᱥᱤᱸᱫᱩᱨᱟᱭᱟ, ᱟᱫᱚ ᱟᱯᱮ ᱥᱮᱱ ᱫᱚ ᱢᱟᱱᱮ ᱞᱟᱹᱭ ᱠᱮᱜ ᱟᱢ ᱡᱮ ᱚᱱᱠᱟ ᱫᱚᱼᱼ ᱵᱟᱝ ᱟᱸ ᱟᱞᱮ ᱥᱮᱱ ᱫᱚ ᱦᱟᱸᱜ ᱚᱱᱠᱟ ᱜᱮ ᱦᱩᱭᱩᱜ-ᱟ, ᱢᱟᱱᱮ ᱡᱩᱫᱤ ᱥᱚᱢᱵᱚᱞ ᱵᱟᱝ ᱵᱟᱱᱩᱜ ᱛᱟᱹᱠᱤᱱᱟ ᱟᱨ ᱠᱤ᱾ ᱟᱵᱮᱱᱟᱜ ᱴᱟᱣᱟᱨ ᱥᱮ ᱵᱟᱭ ᱧᱟᱢᱮᱜ-ᱟ, ᱱᱟᱥᱤ ᱱᱟᱜ ᱢᱟᱱᱮ ᱵᱷᱟᱜᱤ ᱧᱚᱜ ᱡᱟᱭᱜᱟ ᱨᱮ ᱪᱟᱞᱟᱜ ᱵᱤᱱ᱾
ᱚᱱᱟ ᱢᱟᱱ ᱞᱟᱹᱭᱮᱜ ᱟᱹᱞᱤᱧ ᱚᱱᱟ ᱢᱟ ᱱᱟᱯᱟᱭ ᱠᱟᱛᱷᱟ ᱜᱮ᱾ ᱱᱤᱛᱚᱜ,
ᱦᱮᱸ ᱟᱸᱡᱚᱢᱚᱜ ᱠᱟᱱᱟ᱾
ᱟᱨ ‌ᱛᱟᱦᱚᱞᱮ ᱞᱟᱹᱭᱮᱜ-ᱟᱹᱞᱤᱧ ᱠᱤ, ᱛᱟᱦᱚᱞᱮ ᱟᱯᱮ ᱥᱮᱫ ᱫᱚ ᱪᱮᱫ ᱞᱮᱠᱟ ᱠᱚ ᱵᱟᱯᱞᱟᱜ-ᱟ ᱢᱟᱱᱮ? ᱛᱟᱦᱚᱞᱮ ᱠᱟᱹᱡ ᱵᱤᱱ ᱞᱟᱹᱭ ᱞᱮᱠᱷᱟᱱ ᱵᱷᱟᱜᱮ ᱠᱚᱜ ᱫᱚ᱾
ᱟᱸ ᱟᱞᱮ ᱥᱮᱱ ᱫᱚ ᱱᱚᱝᱠᱟ ᱥᱟᱨ ᱥᱟᱹᱜᱩᱱ ᱵᱟᱯᱞᱟ ᱫᱚ ᱢᱟᱱᱮ ᱚᱱᱟ ᱨᱟᱭᱵᱟᱨ ᱫᱟᱨᱟᱭ ᱛᱮᱜᱮ ᱦᱩᱭᱩᱜ-ᱟ, ᱢᱟᱱᱮ ᱵᱟᱨ ᱥᱮᱱ ᱠᱷᱚᱱ ᱨᱟᱭᱵᱟᱨ᱾ ᱧᱮᱞ ᱧᱮᱯᱮᱞ ᱠᱟᱛᱮᱜ ᱡᱟᱦᱟᱸ ᱥᱟᱨ ᱥᱟᱹᱜᱩᱱ ᱵᱟᱯᱞᱟ ᱦᱩᱭᱩᱜ-ᱟ ᱚᱱᱟᱻ ᱵᱟᱞ ᱵᱟᱯᱞᱟ ᱦᱩᱭᱩᱜ-ᱟ, ᱥᱟᱨ ᱥᱟᱹᱜᱩᱱ ᱵᱟᱯᱞᱟ ᱦᱩᱭᱩᱜ-ᱟ ᱛᱟᱨᱯᱚᱨᱮ ᱚᱱᱟ ᱤᱭᱟᱹ ᱢᱟ ᱦᱟᱸᱜ ᱟᱺᱜᱤᱨ ᱵᱟᱯᱞᱟ ᱢᱟ ᱦᱟᱸᱜ ᱞᱤᱧ ᱞᱟᱹᱭ ᱠᱮᱜ-ᱟ, ᱟᱫᱚ ᱟᱞᱮ ᱥᱮᱱ ᱫᱚ‌ ᱱᱚᱦᱚᱭ ᱠᱷᱚᱱ ᱫᱚ ᱟᱯᱟᱛᱚᱛᱚ ᱢᱟᱱᱮ ᱥᱟᱨ‌ ᱥᱟᱹᱜᱩᱱ ᱵᱟᱯᱞᱟ ᱜᱮ ᱡᱟᱹᱥᱛᱤ ᱧᱮᱞᱚᱜ ᱠᱟᱱᱟ᱾ ᱟᱸᱨ ᱚᱱᱟ ᱥᱟᱨ ᱥᱟᱹᱜᱩᱱ ᱵᱟᱯᱞᱟ ᱨᱮ ᱟᱯᱮ ᱥᱮᱱ ᱫᱚ ᱦᱟᱸᱜ ᱢᱟᱱᱮ, ᱡᱟᱦᱟᱸ ᱚᱱᱟ ᱩᱸ ᱩᱸ ᱩᱸ ᱡᱚᱠᱷᱚᱱ ᱠᱩᱲᱤ ᱜᱤᱫᱽᱨᱟᱹ ᱠᱚ ᱫᱩᱲᱩᱵᱮᱭᱟ ᱚᱱᱟ ᱯᱟᱹᱴᱭᱟᱹ ᱨᱮᱠᱚ ᱫᱩᱲᱩᱵᱤᱭᱟ, ᱢᱟᱱᱮ ᱡᱚᱠᱷᱚᱱ ᱦᱟᱸᱜ ᱱᱟᱯᱤᱛᱼᱮ ᱜᱮᱫᱮᱭᱟ ᱯᱟᱹᱴᱭᱟᱹ ᱨᱮᱠ ᱯᱮ ᱫᱩᱨᱩᱵᱤᱭᱟ ᱥᱮ ᱚᱠᱟ ᱞᱮᱠᱟ ᱵᱷᱟᱵᱽ ᱛᱮ ᱦᱩᱭᱩᱜ-ᱟ? ᱡᱚᱠᱷᱚᱱ ᱢᱮᱸᱫ ᱠᱚ ᱵᱮᱫᱮᱭᱟ ᱟᱨ ᱠᱤ ᱟᱯᱮ ᱥᱮᱱ ᱫᱚ ᱢᱟᱱᱮ ᱚᱠᱟ ᱞᱮᱠᱟ ᱵᱷᱟᱵᱽ ᱛᱮ ᱵᱟᱯᱞᱟ ᱦᱩᱭᱩᱜ-ᱟ ᱡᱩᱫᱤᱢ ᱞᱟᱹᱭ ᱠᱮᱭᱟ
ᱩᱸ ᱵᱟᱯᱞᱟ ᱢᱟ ᱟᱞᱮ ᱥᱮᱱ ᱫᱚ ᱚᱱᱠᱟ ᱱᱟᱯᱤᱛ ᱟᱛᱮ ᱫᱚ ᱵᱟᱝ ᱦᱩᱭᱩᱜ ᱜᱮᱭᱟ᱾
ᱦᱩᱸ᱾
ᱩᱸᱜ‌ ᱟᱞᱮ ᱥᱮᱜ ᱫᱚ ᱚᱱᱮ ᱥᱩᱱᱩᱢ ᱥᱟᱥᱟᱝ ᱟᱨ ᱠᱤ ᱡᱟᱦᱟᱸ ᱥᱩᱱᱩᱢ ᱥᱟᱥᱟᱝ ᱵᱚᱱ ᱚᱡᱚᱜ ᱟᱠᱚᱣᱟ᱾
ᱦᱩᱸ᱾
ᱛᱚ ᱯᱟᱹᱭᱞᱟᱹ ᱛᱚ ᱟᱭᱩ ᱵᱟᱵᱟ ᱚᱲᱟᱜ ᱨᱮᱱᱟᱜ ᱠᱚ ᱚᱡᱚᱜ ᱟᱠᱚᱣᱟ, ᱮᱱᱠᱷᱟᱱ ᱢᱟ ᱟᱭᱳ ᱵᱟᱵᱟ ᱚᱲᱟᱜ ᱨᱮᱱᱟᱜ ᱚᱡᱚᱜ ᱟᱠᱚᱣᱟ ᱠᱚ ᱛᱟᱨᱯᱚᱨᱮ ᱚᱱᱮ ᱪᱮ ᱠᱚ ᱞᱟᱭᱟ ᱞᱟᱹᱭ ᱵᱤᱱ ᱥᱮ ᱚᱱᱟ ᱚᱱᱟ ᱢᱟᱱᱮ ᱛᱳ ᱛᱳᱯᱳᱱ ᱠᱚ ᱤᱫᱤ ᱠᱚᱫᱚ ᱮᱱᱠᱷᱟᱱ ᱟᱱᱮ ᱡᱟᱦᱟᱸ ᱟᱵᱚ ᱡᱟᱦᱟᱸ ᱵᱚᱱ ᱥᱤ ᱢᱟᱱᱮ ᱩᱱᱫᱤᱱ ᱠᱚ ᱥᱤ ᱦᱚᱪᱚᱭ ᱫᱟ, ᱚᱱᱟ
ᱟᱨᱟᱲ?
ᱦᱳᱭ ᱟᱲᱟᱲ ᱟᱨ ᱚᱱᱟ ᱱᱟᱦᱮᱞ ᱫᱚ ᱵᱟᱝᱟ ᱟᱲᱟᱨ ᱟᱨ ᱟᱲᱜᱚᱢ ᱚᱱᱟ ᱪᱮ ᱛᱟᱱ ᱨᱮ ᱫᱩᱲᱩᱵ ᱠᱟᱛᱮ ᱠᱚ ᱛᱩᱯᱩ ᱛᱩᱯᱳᱭ ᱭᱟ᱾
ᱦᱩᱸ᱾
ᱛᱩᱯᱳ ᱠᱟᱛᱮᱫ ᱛᱟᱨᱯᱚᱨᱮ ᱤᱱᱟᱹᱜ ᱛᱮᱜᱮ ᱟᱫᱚ ᱛᱟᱨᱯᱚᱨᱮ ᱥᱟᱹᱛᱟᱹᱜ ᱟᱭ ᱵᱟᱯᱞᱟ ᱞᱟᱹᱜᱤᱱ ᱛᱮ
ᱦᱮᱸ᱾
ᱛᱟᱯᱚᱨᱮ ᱡᱟᱶᱟᱭ ᱠᱚᱲᱟᱭ ᱥᱮᱴᱮᱨᱚᱜᱼᱟ ᱡᱟᱶᱟᱭ ᱠᱚᱲᱟ ᱥᱟᱶᱛᱮ ᱩᱱᱤ ᱢᱟᱱᱮ ᱥᱩᱱᱩᱢ ᱥᱟᱥᱟᱝ ᱦᱚᱸᱭ ᱟᱹᱜᱩ ᱛᱟᱨᱟᱭᱟ ᱟᱭᱟᱜ, ᱢᱟᱱᱮ ᱚᱡᱚᱜ ᱤᱴᱷᱟᱹ ᱚᱱᱟᱜᱮ ᱛᱟᱨᱯᱚᱨᱮ ᱛᱟᱨᱯᱚᱨᱮ ᱱᱩᱭ ᱠᱚ ᱚᱡᱚᱜ ᱟᱭᱟ,
ᱦᱩᱸ᱾
ᱛᱟᱯᱚᱨ ᱛᱚ ᱟᱵᱲᱟ ᱟᱵᱲᱟ ᱠᱚ ᱢᱮᱱᱟᱜ ᱜᱮᱭᱟ ᱚᱱᱟ ᱢᱟ ᱢᱮᱱᱟᱜ ᱜᱮ᱾
ᱦᱩᱸ᱾ ᱟᱞᱮ ᱥᱮᱱ ᱫᱚ ᱦᱟᱸᱜ ᱚᱱᱠᱟ ᱡᱟᱦᱟᱸ ᱵᱮᱱ ᱞᱟᱹᱭ ᱠᱮᱜᱼᱟ ᱟᱬᱜᱚᱢ, ᱟᱞᱮᱥᱱ ᱫᱚ ᱚᱱᱟ ᱟᱬᱜᱚᱢ ᱫᱚ ᱦᱟᱸᱜ ᱵᱟᱝ ᱡᱚᱠᱷᱚᱱ ᱠᱚ ᱢᱟᱱᱮ ᱫᱟᱜ ᱵᱟᱯᱞᱟ ᱦᱩᱭᱩᱜᱼᱟ ᱟᱢ ᱫᱚ ᱦᱟᱸᱜ ᱛᱩᱯᱩᱢ ᱞᱟᱹᱭ ᱠᱟᱜᱼᱟ, ᱟᱞᱮ ᱥᱮᱫ ᱫᱚ ᱦᱚᱭ, ᱢᱟᱱᱮ ᱵᱟᱨᱭᱟ ᱠᱟᱨᱮ ᱠᱟᱭᱨᱟ ᱥᱟᱠᱟᱢ ᱟᱨ ᱠᱟᱹᱴᱤᱡ ᱯᱮᱲᱟᱝ ᱢᱟᱱᱮ ᱦᱟᱥᱟ ᱨᱮᱱᱟᱜ ᱤᱭᱟᱹ ᱪᱩᱠᱟᱹᱜ ᱡᱟᱦᱟᱸ ᱠᱚ ᱢᱮᱛᱟᱜᱼᱟ ᱦᱮᱸ ᱚᱱᱟ ᱦᱟᱸᱰᱮ ᱱᱟᱰᱮ ᱠᱚ ᱫᱚᱦᱚᱭᱟ, ᱟᱨ ᱟᱯᱮ ᱫᱚ ᱞᱟᱹᱭ ᱠᱮᱫᱼᱟᱢ ᱟᱬᱜᱚᱢ ᱨᱮ ᱟᱞᱮᱫ ᱫᱚ ᱟᱬᱜᱚᱢ ᱫᱚ ᱵᱟᱝ ᱢᱟᱱᱮ ᱟᱲᱟᱲ ᱛᱟᱦᱮᱸᱱᱟ ᱟᱲᱟᱲ ᱢᱤᱫ ᱥᱟᱭᱤᱰ ᱱᱚᱝᱠᱟ ᱠᱚ ᱫᱚᱦᱚ ᱠᱟᱜᱼᱟ, ᱟᱨ ᱚᱸᱰᱮ ᱦᱟᱸᱜ ᱢᱟᱱᱮ ᱫᱮᱡᱚᱜᱼᱟᱭ ᱩᱱᱤ ᱡᱟᱦᱟᱸᱭ ᱫᱟᱜ ᱵᱟᱯᱞᱟ ᱦᱩᱭᱩᱜᱼᱟ ᱵᱟᱦᱩ ᱠᱩᱲᱤ ᱩᱱᱤ ᱚᱸᱰᱮ ᱫᱮᱡᱚᱜᱼᱟᱭ, ᱟᱨ ᱛᱤᱱᱟᱹᱜ ᱜᱟᱱ ᱩᱯᱟᱹᱥᱤᱭᱟᱹ ᱢᱮᱱᱟᱜ ᱠᱚᱣᱟ ᱩᱝᱠᱩ ᱢᱤᱫ ᱢᱤᱫ ᱴᱟᱝ ᱚᱸᱰᱮ ᱫᱮᱡ ᱠᱟᱛᱮᱜ ᱡᱟᱦᱟᱸᱭ ᱤᱭᱟᱹ ᱚᱱᱟ ᱤᱭᱟᱹ ᱠᱚ ᱢᱮᱛᱟᱜᱼᱟ ᱛᱟᱲᱣᱟᱨᱤ ᱠᱚ ᱢᱮᱛᱟᱜᱼᱟ, ᱚᱱᱟ ᱛᱟᱲᱣᱟ ᱨᱤᱠᱤᱱ ᱥᱟᱵᱟ ᱚᱱᱟ ᱛᱟᱞᱟᱨᱮ ᱩᱱᱤ ᱠᱩᱲᱤ ᱜᱤᱫᱽᱨᱟᱹ ᱫᱚᱭ ᱛᱟᱦᱮᱸᱱᱟᱭ, ᱟᱨ ᱵᱟᱠᱷᱟᱱ ᱛᱟᱞᱟᱨᱮ ᱵᱟᱨ ᱦᱚᱲ ᱠᱤᱱ ᱛᱟᱦᱮᱸᱱᱟ ᱟᱨ ᱢᱩᱪᱟᱹᱫ ᱨᱮ ᱛᱟᱦᱮᱸᱱᱟ ᱚᱱᱟ ᱟᱲᱟ ᱨᱮ, ᱯᱮ ᱫᱷᱟᱣ ᱫᱟᱜ ᱮ ᱫᱩᱞᱟ ᱡᱟᱦᱟᱸᱭ ᱵᱟᱢᱲᱮ ᱠᱟᱱᱟᱭ ᱚᱱᱟ ᱫᱟᱜ ᱫᱚ ᱪᱟᱞᱟᱜᱼᱟ ᱮᱠᱫᱚᱢ ᱠᱩᱲᱤ ᱜᱤᱫᱽᱨᱟᱹᱣᱟ ᱤᱭᱟᱹ ᱨᱮ ᱢᱟᱱᱮ ᱵᱚᱦᱚᱜ ᱥᱩᱨ ᱨᱮ ᱛᱷᱟᱹᱨᱤ ᱠᱚ ᱟᱛᱟᱝ ᱠᱟᱜᱼᱟ ᱠᱟᱸᱥᱟ ᱛᱷᱟᱹᱨᱤ ᱚᱱᱟ ᱨᱮ ᱪᱟᱞᱟᱜᱼᱟ, ᱟᱨ ᱚᱱᱟ ᱦᱚᱸ ᱢᱤᱫ ᱫᱷᱟᱣ ᱯᱮ ᱫᱷᱟᱣ ᱠᱚ ᱫᱩᱞᱟ ᱵᱟᱱᱟ ᱦᱚᱲ ᱠᱤᱱ ᱫᱩᱞ ᱟᱭᱟ, ᱟᱨ ᱚᱱᱟ ᱫᱟᱜ ᱛᱮᱜᱮ ᱠᱚ ᱚᱱᱠᱟ ᱡᱚᱫ ᱟᱹᱜᱩᱭᱟ ᱠᱚ ᱢᱟᱜᱩᱭᱟ ᱠᱚ ᱟᱨ ᱱᱟᱥᱮᱭᱟᱜ ᱚᱱᱟ ᱫᱟᱜ ᱫᱚ ᱟᱠᱚ ᱢᱚᱪᱟ ᱨᱮᱠᱚ ᱤᱫᱤᱭᱟ᱾ ᱟᱨ ᱢᱟᱱᱮ ᱪᱟᱞᱟᱜ ᱟᱠᱚ ᱢᱤᱫ ᱢᱤᱫᱴᱟᱝ ᱠᱟᱛᱮ ᱚᱱᱠᱟ ᱠᱚ ᱪᱟᱞᱟᱜ-ᱟ, ᱟᱨ ᱡᱟᱦᱟᱸ ᱥᱟᱥᱟᱝ ᱚᱡᱚᱜ ᱠᱟ ᱠᱟᱛᱮᱫ ᱡᱟᱦᱟᱸᱭ ᱫᱩᱲᱩᱵ ᱢᱟᱱᱮ ᱱᱟᱹᱯᱤᱛ ᱛᱮ ᱨᱟ- ᱢᱟᱭ ᱜᱮᱫ ᱛᱟᱭᱟ ᱪᱟᱣᱞᱮ ᱥᱟᱵ ᱠᱟᱜ-ᱟ ᱚᱱᱟ ᱪᱟᱣᱞᱮ ᱯᱞᱟᱥ ᱯᱮ ᱫᱷᱟᱣ ᱞᱟᱹᱭ ᱠᱟᱛᱮ ᱡᱮᱢᱱᱤ ᱪᱟᱣᱞᱮ ᱟᱲᱟᱜᱟ ᱢᱤᱫᱴᱟᱝ ᱪᱟᱣᱞᱮ ᱦᱚᱸ ᱡᱮᱱᱚ ᱚᱛᱨᱮ ᱟᱞᱳ ᱵᱩᱡᱩᱨᱜ-ᱟ᱾ ᱵᱟᱨᱭᱟ ᱥᱟᱠᱟᱢ ᱨᱮ ᱵᱟᱨᱭᱟ ᱡᱟᱸᱜᱟᱭ ᱫᱚᱦᱚᱭᱟ ᱟᱨ ᱢᱟᱱᱮ ᱯᱟᱛᱲᱟ ᱥᱟᱨᱡᱚᱢ ᱨᱮᱱᱟᱜ ᱟᱨ ᱢᱤᱫᱴᱟᱝ ᱥᱟᱨᱡᱚᱢ ᱨᱮᱫᱚ ᱟᱭᱟᱜ ᱦᱚᱲᱢᱚ ᱚᱸᱰᱮ ᱫᱩᱲᱩᱵ-ᱟᱭ᱾ ᱟᱨ ᱡᱚᱠᱷᱚᱱ ᱠᱚ ᱛᱚᱞᱮᱭᱟ ᱢᱟᱱᱮ ᱞᱩ- ᱛᱩᱨ ᱥᱟᱞᱟᱜ ᱯᱩᱨᱟᱹ ᱡᱟᱸᱜᱟ ᱫᱷᱟᱹᱨᱤᱡ ᱚᱱᱠᱟ ᱞᱮᱠᱟ ᱨᱟᱢᱟ ᱵᱷᱟᱵ ᱛᱮ ᱠᱚ ᱛᱟᱞᱮᱭᱟ ᱚᱱᱟ ᱫᱚ᱾ ᱛᱚᱲᱮ ᱥᱩᱛᱟᱹᱢ ᱠᱚ ᱢᱮᱛᱟᱜ-ᱟ ᱟᱞᱮ ᱴᱷᱮᱱ ᱫᱚ ᱚᱱᱟ ᱛᱚᱲᱮ ᱥᱩᱛᱟᱹᱢ ᱛᱮᱠᱚ ᱛᱚᱞᱟ ᱚᱱᱟ ᱛᱚᱲᱮ ᱥᱩᱛᱟᱹᱢ ᱜᱟᱜ ᱜᱮ ᱟᱹᱰᱤ ᱢᱟᱱᱮ ᱢᱩᱥᱠᱩ ᱞᱮᱱᱟᱜ ᱠᱟᱹᱢᱤ ᱠᱟᱱᱟ ᱢᱟᱱᱮ ᱚᱱᱟ ᱫᱚ ᱟᱹᱰᱤ ᱵᱷᱟᱵ ᱟᱹᱰᱤ ᱵᱷᱟᱜᱤ ᱵᱷᱟᱵ ᱛᱮ᱾ ᱠᱟᱹᱢᱤ ᱦᱩᱭᱩᱜ-ᱟ, ᱟᱨ ᱡᱟᱦᱟᱸᱭ ᱛᱤᱛᱨᱤ ᱠᱤᱱ ᱛᱟᱦᱮᱱᱟ ᱩᱱᱠᱤᱱ ᱛᱤᱛᱨᱤ ᱫᱚ ᱢᱤᱫᱴᱮᱱ ᱛᱤ ᱠᱚ ᱛᱚᱞ ᱛᱟᱹᱠᱤᱱᱟ᱾ ᱟᱨ ᱢᱤᱫ ᱛᱤ ᱛᱮ ᱢᱚᱬᱮ ᱜᱚᱴᱮᱡ ᱪᱟᱣᱞᱮ ᱠᱚ ᱪᱷᱟᱰᱟᱣ ᱦᱚᱪᱚ ᱵᱤᱱ ᱢᱟᱱᱮ ᱦᱳᱲᱳ ᱠᱷᱚᱱᱟᱜ ᱪᱟᱣᱞᱮ ᱢᱮ᱾ ᱚᱱᱟ ᱪᱟᱣᱞᱮ ᱫᱚ ᱡᱟᱛᱮ ᱜᱚᱴᱟ ᱜᱮ ᱛᱟᱦᱮᱱᱟ ᱟᱞᱚ ᱚᱱᱟ ᱫᱚ ᱟᱯᱮ ᱪᱮᱫ ᱪᱚᱞ ᱢᱮᱱᱟᱜ-ᱟ ᱥᱮ ᱵᱟᱹᱱᱩᱜ-ᱟ?
ᱪᱮᱫ ᱪᱟᱣᱞᱮ ᱵᱤᱱ ᱞᱟᱹᱭ ᱦᱚᱪᱚ ᱠᱮᱫ-ᱟ?
ᱪᱟᱣᱞᱮ ᱢᱟᱱᱮ ᱦᱩᱲᱩ ᱟᱨᱠᱤ᱾ ᱡᱟᱦᱟᱱᱟᱜ ᱢᱟᱱᱮ ᱟᱫᱽᱣᱟ ᱤᱭᱟᱹ ᱦᱩᱲᱩ ᱤᱭᱟᱹ ᱦᱩᱲᱩ ᱞᱚᱞᱟᱴ ᱦᱩᱲᱩ ᱚᱱᱟ ᱵᱟᱨᱭᱟ ᱥᱤᱵ ᱠᱟᱹᱴᱩᱵ ᱠᱚ ᱛᱚᱞ ᱛᱟᱹᱠᱤᱱᱟ ᱵᱟᱨᱭᱟ ᱠᱩᱲᱤ ᱜᱤᱫᱽᱨᱟᱹ ᱩᱱᱠᱤᱱ ᱡᱩᱫᱤ ᱵᱟᱹᱠᱤᱱ ᱵᱮᱱᱟ-ᱟ ᱟᱨ ᱢᱤᱫᱴᱮᱱ ᱠᱚ ᱟᱹᱜᱩᱭ ᱮᱭᱟ᱾ ᱟᱨ ᱢᱤᱫ ᱢᱤᱫᱴᱮᱱ ᱛᱤ ᱛᱮᱜᱮ ᱢᱟᱱᱮ ᱢᱤᱫᱴᱮᱱ ᱛᱤ ᱛᱮᱜᱮ ᱱᱚᱣᱟᱴᱟᱜ ᱛᱤ ᱛᱮᱜᱮ ᱵᱟᱱᱟᱨ ᱛᱤᱛᱮ ᱢᱤᱫᱴᱮᱱ ᱛᱤ ᱛᱮᱜᱮ ᱚᱱᱟ ᱦᱩᱲᱩ ᱪᱟᱣᱞᱮ ᱢᱮ᱾ ᱚᱱᱟ ᱥᱤᱨᱤ ᱨᱮ ᱥᱟᱵ ᱠᱟᱛᱮᱜ ᱱᱚᱝᱠᱟ ᱠᱟᱛᱮᱜ ᱪᱟᱣᱞᱮ ᱢᱮ, ᱟᱨ ᱜᱚᱴᱟ ᱜᱩᱴᱤ ᱡᱮᱱᱚ ᱪᱟᱣᱞᱮ ᱢᱟ ᱚᱱᱟ ᱪᱟᱣᱞᱮ ᱫᱚ ᱫᱚᱨᱠᱟᱨᱟ᱾ ᱠᱮᱪᱟᱜ ᱟᱹᱞᱩ ᱢᱮ ᱚᱱᱟ ᱚᱱᱟ ᱫᱚ ᱟᱯᱮ ᱥᱮᱱ ᱪᱚᱝ ᱢᱮᱱᱟᱜ ᱟᱥᱮ ᱵᱟᱹᱱᱩᱜ-ᱟ ᱡᱩᱫᱤᱢ ᱞᱟᱹᱭ ᱠᱮᱟ ᱵᱷᱟᱜᱤ ᱠᱚᱜ-ᱟ?
ᱵᱟᱝᱜ-ᱟ ᱚᱱᱟ ᱫᱚ ᱟᱞᱮ ᱥᱮᱱ ᱫᱚ ᱵᱟᱱᱩᱜ
ᱦᱳᱭ ᱟᱫᱚ ᱚᱠᱟ ᱞᱮᱠᱟ ᱚᱠᱟ ᱞᱮᱠᱟ ᱫᱤᱥᱚᱢ ᱨᱮᱵᱚᱱ ᱵᱟᱯᱞᱟᱜ-ᱟ᱾
ᱟᱨ ᱟᱯᱮ ᱥᱮᱱᱟᱜ ᱵᱟᱯᱞᱟ ᱫᱚ ᱢᱟᱱᱮ ᱪᱮᱫᱠᱟ ᱢᱟᱱᱮ ᱫᱟᱹᱣᱲᱟᱹ ᱛᱟᱦᱮᱱᱟ ᱥᱮ ᱢᱟᱱᱮ ᱪᱮᱫ ᱞᱮᱠᱟ ᱪᱮᱫ ᱛᱮᱠᱚ ᱪᱮᱫ ᱨᱮᱠᱚ ᱛᱩᱞ ᱠᱚᱣᱟ ᱥᱮ ᱛᱷᱟᱹᱨᱤ ᱨᱮᱠᱚ ᱛᱩᱞ ᱠᱚᱣᱟ?
ᱟᱫᱚ ᱚᱱᱟ ᱢᱟᱛᱚ ᱦᱟᱸᱜ ᱚᱠᱟ ᱞᱮᱠᱟ ᱢᱟᱱᱮ ᱡᱟᱦᱟᱸᱭ ᱵᱟᱯᱞᱟᱜ ᱮ ᱦᱤᱡᱩᱜ-ᱟ ᱩᱱᱤᱭᱟᱜ ᱚᱠᱟ ᱞᱮᱠᱟ ᱵᱟᱵ- ᱛᱮ ᱪᱚᱞ ᱢᱮᱱᱟᱜ ᱛᱟᱭ ᱫᱟᱹᱣᱲᱟᱹ ᱪᱟᱞᱟᱜ ᱛᱮ ᱥᱮ ᱟᱞᱮ ᱥᱮᱱ ᱫᱚ ᱡᱟᱹᱥᱛᱤ ᱢᱮᱱᱟᱜ-ᱟ᱾ ᱫᱟᱹᱣᱲᱟᱹ ᱜᱮ ᱧᱮᱞᱚᱜ-ᱟ ᱠᱟᱥᱟ ᱛᱷᱟᱹᱨᱤ ᱫᱚ ᱠᱷᱩᱵ ᱠᱚᱢ ᱜᱮ᱾ ᱟᱯᱮ ᱥᱮᱱ ᱫᱚ?
ᱟᱞᱮ ᱥᱮᱱ ᱦᱚᱸ ᱫᱟᱹᱣᱲᱟᱹ ᱜᱮ᱾
ᱳᱻ
ᱮᱱᱠᱷᱟᱱ ᱛᱟᱦᱚᱞᱮ ᱟᱯᱮ ᱥᱮᱱ ᱫᱚ ᱵᱟᱫᱟ ᱵᱟᱸᱫᱟ ᱯᱚᱱ ᱠᱚᱫᱚ ᱦᱩᱭᱩᱜ-ᱟ ᱥᱮ ᱵᱟᱝᱟ?
ᱦᱮᱸ ᱵᱟᱸᱫᱟ ᱯᱚᱱ ᱦᱩᱭᱩᱜᱼᱟ᱾ ᱫᱩᱲᱩᱵ ᱠᱤᱱᱟ ᱠᱚ ᱵᱟᱸᱫᱟ ᱯᱚᱱ ᱫᱚ ᱦᱩᱭᱩᱜ-ᱟ ᱟᱫᱚ ᱟᱯᱮ ᱥᱮᱱ ᱫᱚ ᱚᱱᱮ ᱦᱩᱭᱩᱜ-ᱟ ᱥᱮ ᱵᱟᱝ ᱟᱨ ᱵᱟᱸᱫᱟ ᱯᱚᱱ ᱜᱮ ᱟᱨ ᱢᱤᱫᱴᱟᱝ ᱵᱷᱟᱵ ᱛᱮ ᱚᱠᱟᱞᱮᱠᱟ ᱪᱚᱝ- ᱠᱚ ᱢᱮᱛᱟᱜ-ᱟ ᱟᱫᱚ ᱟᱯᱮ ᱥᱮᱫ ᱫᱚ ᱪᱮᱫ ᱠᱚᱟᱜ-ᱟ ᱵᱟᱸᱫᱟ ᱯᱚᱱ ᱜᱮ ᱥᱮ ᱮᱴᱟᱜᱟᱜ?
ᱵᱟᱝᱟ ᱟᱞᱮ ᱥᱮᱫ ᱫᱚ ᱵᱟᱸᱫᱟ ᱯᱚᱱ ᱜᱮᱠᱚ ᱢᱮᱛᱟᱜ-ᱟ?
ᱚᱻ ᱵᱟᱸᱫᱟ ᱵᱚᱱ ᱜᱮ᱾
ᱮᱱᱠᱷᱟᱱ ᱟᱯᱮ ᱥᱮᱫ ᱫᱚ ᱪᱮᱫ ᱞᱮᱠᱟ ᱵᱟᱸᱫᱟ ᱯᱚᱱ ᱦᱩᱭᱩᱜ ᱜᱮᱭᱟ᱾ ᱢᱟᱱᱮ ᱪᱮᱫ ᱞᱮᱠᱟ ᱵᱷᱟᱵᱛᱮ
ᱟᱞᱮ ᱥᱮᱱ ᱫᱚ ᱵᱟᱸᱫᱟ ᱯᱚᱱ ᱫᱚ ᱱᱚᱝᱠᱟ ᱢᱟᱱᱮ ᱪᱷᱟᱢᱰᱟ ᱞᱟᱛᱟᱨ ᱨᱮᱠᱚ ᱫᱩᱲᱩᱵ ᱠᱤᱱᱟᱹ ᱟᱨ ᱡᱟᱦᱟᱸᱭᱮ ᱵᱟᱸᱫᱟᱱᱤᱭᱟ ᱚᱸᱰᱮ ᱚᱱᱟ ᱡᱟᱦᱟᱸ ᱢᱟᱰᱣᱟ ᱠᱷᱩᱱᱴᱤ ᱢᱮᱱᱟᱜᱼᱟ ᱚᱸᱰᱮ ᱯᱮ ᱫᱷᱟᱣ ᱟᱹᱪᱩᱨᱟᱭ᱾ ᱚᱱᱟ ᱫᱟᱹᱣ ᱯᱮ ᱫᱷᱟᱣ ᱟᱹᱪᱩᱨ ᱠᱟᱛᱮᱫ ᱚᱸᱰᱮ ᱮᱢ ᱠᱟᱛᱮᱫ ᱞᱟᱦᱟ ᱚᱸᱰᱮ ᱡᱚᱦᱟᱨ ᱠᱟᱛᱮᱫ ᱛᱟᱨᱯᱚᱨᱮ ᱦᱟᱸᱜ ᱱᱚᱰᱮ ᱵᱦᱩ-ᱡᱟᱶᱟᱭ ᱴᱷᱮᱱᱮ ᱦᱤᱡᱩᱜᱼᱟ ᱟᱫᱚ ᱯᱮ ᱫᱷᱟᱣ ᱟᱪᱩᱨ ᱠᱟᱛᱮᱫᱜ ᱪᱩᱢᱟᱹᱲᱟ ᱠᱤᱱᱟᱹᱭ ᱦᱩᱲᱩ ᱟᱨ ᱫᱩᱵᱤ ᱜᱷᱟᱸᱥ ᱛᱮ᱾ ᱟᱨ ᱮᱢᱱᱤ ᱡᱩᱫᱤ ᱞᱟᱸᱫᱟ ᱜᱟᱱᱚᱜ ᱦᱚᱲ ᱠᱚᱠᱚ ᱦᱩᱭᱩᱜᱼᱟ ᱛᱟᱞᱦᱮ ᱡᱟᱢᱟᱭ ᱠᱚ ᱩᱸ ᱜᱤᱰᱤᱣᱟᱭᱭᱟ ᱠᱚ ᱚᱱᱟ ᱫᱟᱹᱣᱲᱟᱹ ᱟᱨ ᱡᱩᱫᱤ ᱵᱟᱹᱦᱩ ᱠᱩᱲᱤ ᱞᱟᱸᱫᱟ ᱜᱟᱱᱚᱜ ᱦᱚᱲ ᱮ ᱦᱩᱭᱩᱜ ᱵᱟᱹᱦᱩ ᱠᱩᱲᱤ ᱠᱚ ᱜᱤᱰᱤ ᱟᱭᱟ ᱟᱫᱚ ᱟᱯᱮ ᱥᱮᱱ ᱫᱚ ᱚᱠᱟᱞᱮᱠᱟ ᱦᱩᱭᱩᱜ-ᱟ ᱵᱟᱸᱫᱟ ᱯᱚᱱ ᱫᱚ?
ᱟᱞᱮ ᱥᱮᱱ ᱫᱚ ᱟᱞ ᱥᱮᱱ ᱫᱚ ᱛᱚ ᱯᱨᱚᱛᱷᱚᱢ ᱛᱚ ᱦᱤᱞᱤ ᱛᱮ ᱩᱰᱩᱝ ᱠᱤᱱᱟ ᱵᱟᱸᱫᱟ ᱯᱚᱱ᱾
ᱦᱩᱸ᱾
ᱟᱨ ᱛᱟᱯᱚᱨᱮ ᱥᱟᱶᱛᱮ ᱩᱱᱟᱹᱜ ᱵᱟᱴ ᱴᱤ ᱛᱟᱦᱮᱱᱟ, ᱵᱟᱴᱤ ᱫᱟᱜ ᱛᱟᱦᱮᱱᱟ ᱟᱨ ᱞᱚᱴᱟ ᱫᱟᱜ ᱟᱨ ᱫᱷᱩᱵᱤ ᱜᱷᱟᱥ ᱠᱚᱫᱚ ᱵᱟᱝ ᱛᱟᱦᱮᱱᱟ ᱟᱨ ᱵᱟᱨᱭᱟ ᱛᱷᱟᱹᱨᱤ ᱛᱟᱦᱮᱱᱟ ᱦᱚᱭᱛᱳ ᱡᱟᱦᱟᱸᱭ ᱡᱟᱦᱟᱱᱟᱜ ᱟᱹᱜᱩᱣ ᱠᱟ-ᱟᱭ᱾
ᱦᱳᱭ᱾
ᱩᱱᱤ ᱫᱚ ᱚᱱᱟᱨᱮ ᱫᱚᱦᱚᱭᱟᱭ ᱟᱨ ᱢᱟᱱᱮ ᱛᱷᱩᱢᱮ ᱮᱢᱟ ᱠᱤᱱᱟ᱾